ᱦᱮᱸ ᱜᱚᱝᱠᱮ
ᱦᱩᱸ ᱟᱸᱡᱚᱢ ᱫᱟᱞᱤᱧ, ᱮᱸ ᱜᱚᱝᱠᱮ ᱦᱮᱸ ᱦᱮᱸ ᱟᱸᱡᱚᱢ ᱫᱟᱞᱤᱧ᱾
ᱟᱪᱪᱷᱟ ᱡᱟᱦᱟᱸ ᱞᱟᱝ ᱜᱚᱞᱯᱷᱚᱭᱮᱜ ᱛᱟᱦᱮᱸᱫ ᱦᱮᱸᱥᱮ ᱟᱫᱚ ᱛᱟᱦᱚᱞᱮ ᱛᱮ ᱫᱚ ᱢᱟᱱᱮ ᱠᱟᱰᱟ ᱱᱟᱦᱮᱞ ᱦᱚᱸ ᱥᱮ ᱰᱟᱹᱝᱨᱤ ᱱᱟᱦᱮᱞ ᱦᱚᱸ ᱢᱮᱱᱟᱜ ᱟᱠᱟᱜ ᱜᱮᱭᱟ᱾ ᱟᱨ ᱦᱮᱸ ᱞᱚᱴᱟᱨ ᱡᱟᱦᱟᱸ ᱴᱟᱠᱴᱟᱨ ᱠᱚ ᱢᱮᱱᱮᱜᱼᱟ ᱚᱱᱟ ᱛᱮᱦᱚᱸ ᱪᱟᱥ ᱵᱟᱲᱟ ᱦᱩᱭ ᱠᱟᱱ ᱜᱮᱭᱟ ᱵᱟᱝ?
ᱦᱩᱸ ᱦᱩᱸ ᱜᱚᱝᱠᱮ ᱛᱟᱦᱞᱮ ᱟᱯᱮ ᱚᱱᱛᱮ ᱛᱟᱦᱞᱮ ᱪᱮᱜᱠᱟ ᱰᱟᱝᱨᱤ ᱱᱟᱦᱮᱞ ᱛᱮᱜᱮ ᱥᱮ ᱴᱟᱠᱴᱟᱨ ᱛᱮᱜᱮ ᱠᱚ ᱥᱤᱭᱟ?
ᱦᱮᱸ ᱜᱚᱝᱠᱮ ᱟᱞᱮ ᱥᱮᱫ ᱫᱚ ᱞᱟᱹᱭ ᱜᱟᱱᱚᱜᱼᱟ ᱢᱟᱱᱮ ᱰᱟᱝᱨᱤ ᱫᱚ ᱢᱟᱱᱮ ᱡᱩᱫᱤ ᱵᱤᱱ ᱧᱮᱞᱟ ᱦᱟᱱᱰᱨᱮᱰ ᱯᱟᱨᱥᱮᱱ ᱨᱮ ᱴᱮᱱ ᱯᱟᱨᱥᱮᱱ ᱞᱮᱠᱟ ᱰᱟᱝᱨᱤ ᱠᱚ ᱢᱮᱱᱟᱜ ᱠᱚᱣᱟ ᱠᱤᱱ ᱛᱩ ᱰᱟᱹᱝᱨᱤ ᱛᱮᱫᱚ ᱪᱟᱥ ᱫᱚ ᱱᱮᱛᱟᱨ ᱫᱚ ᱵᱟᱝ ᱠᱚ ᱠᱚᱨᱟᱣᱫᱟ ᱦᱩᱭᱩᱜᱼᱟ ᱡᱚᱛᱚ ᱞᱚᱴᱟᱨ ᱛᱮᱜᱮ ᱟᱨᱠᱤ ᱥᱮ ᱴᱟᱠᱴᱟᱨ ᱛᱮᱜᱮ ᱾
ᱟᱪᱪᱷᱟ ᱟᱪᱪᱷᱟ ᱦᱩᱸ ᱦᱩᱸ
ᱟᱫᱚ ᱚᱝᱠᱟ ᱫᱚ ᱵᱟᱹᱱᱩᱜ ᱟᱠᱟᱜ ᱠᱚᱜᱮᱞᱤᱧᱟ ᱟᱨᱠᱤ ᱰᱟᱝᱨᱤ ᱠᱚᱫᱚ ᱠᱷᱩᱵ ᱮᱠ ᱴᱟ ᱫᱚ ᱵᱟᱹᱱᱩᱜ ᱠᱚᱣᱟ, ᱢᱮᱱᱟᱜ ᱠᱚ ᱨᱚᱦᱚ ᱟᱫᱚ ᱛᱮᱞᱤᱧ ᱞᱟᱹᱭ ᱠᱮᱫᱟ ᱚᱝᱠᱟ ᱢᱟᱱᱮ ᱩᱱᱟᱹᱜ ᱡᱟᱹᱥᱛᱤ ᱫᱷᱟᱨᱟ ᱫᱚ ᱵᱟᱝ ᱾
ᱟᱪᱪᱷᱟ ᱦᱩᱸ ᱦᱩᱸ᱾
ᱟᱨ ᱟᱞᱮ ᱥᱮᱜ ᱢᱟ ᱱᱤᱛᱚᱜ ᱫᱚ ᱢᱟᱱᱮ ᱵᱟᱹᱭᱦᱟᱹᱲ ᱠᱚᱨᱮᱜ ᱜᱮ ᱫᱟᱜ ᱠᱚ ᱞᱟᱜᱟᱣ ᱠᱟᱱᱟ ᱛᱚ ᱟᱫᱚ ᱵᱟᱹᱭᱦᱟᱹᱲ ᱠᱚᱨᱮ ᱜᱮ ᱡᱟᱹᱥᱛᱤ ᱨᱚᱦᱚᱭ ᱠᱟᱹᱢᱤ ᱠᱚᱫᱚ ᱦᱩᱭᱩᱜ ᱠᱟᱱᱟ ᱟᱨ ᱜᱷᱩᱴᱩ ᱡᱟᱭᱜᱟ ᱠᱚ ᱫᱚ ᱮ ᱱᱚᱸᱰᱮ ᱡᱟᱦᱟᱸ ᱠᱚ ᱞᱟᱹᱭᱟ ᱠᱮᱱᱮᱞ ᱫᱟᱜ ᱵᱷᱚᱨᱥᱟ ᱮ ᱟᱨ ᱛᱟᱯᱚᱨᱮ ᱚᱸᱰᱮ ᱠᱟᱹᱴᱤᱡ ᱥᱤᱞᱚ ᱠᱚ ᱢᱮᱱᱟᱜ ᱟᱠᱟᱜᱼᱟ ᱥᱤᱞᱚ ᱠᱚ ᱟᱫᱚ ᱠᱮᱱᱮᱞ ᱫᱟᱜ ᱦᱚᱸ ᱱᱟᱜ ᱠᱷᱟᱱ ᱠᱚ ᱟᱲᱟᱜᱟ ᱟᱫᱚ ᱠᱮᱱᱮᱞ ᱫᱟᱜ ᱵᱟᱠᱚ ᱟᱲᱟᱜ ᱞᱮ ᱮᱠᱷᱟᱱ ᱟᱫᱚ ᱥᱤᱞᱚ ᱛᱮᱜᱮ ᱦᱮᱸ᱾
ᱦᱮᱸ ᱦᱮᱸ
ᱛᱟᱞᱮ ᱨᱚᱦᱚᱭ ᱫᱚᱠᱚ ᱟᱨᱟᱢᱵᱚ ᱟᱠᱟᱜ-ᱟ
ᱦᱮᱸ ᱟᱨᱟᱢᱵᱚ ᱟᱠᱟᱫ ᱜᱮᱭᱟ ᱵᱟᱹᱭᱦᱟᱹᱲ ᱠᱚᱫᱚ ᱟᱨᱟᱢᱵᱚ ᱟᱠᱟᱫᱟ ᱦᱟᱸᱜ
ᱟᱪᱪᱷᱟ ᱛᱟᱦᱚᱞᱮ ᱜᱚᱝᱠᱮ ᱟᱯᱮ ᱚᱱᱛᱮ ᱫᱚ ᱡᱮᱢᱚᱱ ᱟᱞᱮ ᱥᱮᱱ ᱫᱚ ᱢᱟᱱᱮ ᱮᱸ ᱥᱩᱫᱷᱩ ᱢᱟᱱᱮ ᱮᱸ ᱦᱩᱲᱩ ᱜᱮ ᱪᱟᱥ ᱦᱩᱭᱩᱜ-ᱟ ᱮᱴᱟᱜ ᱠᱤᱪᱷᱩ ᱫᱚ ᱵᱟᱭ ᱦᱩᱭᱩᱜ ᱜᱮᱭᱟ
ᱟᱪᱪᱷᱟ ᱟᱪᱪᱷᱟ
ᱛᱟᱦᱚᱞᱮ ᱚ ᱚᱱᱛᱮ ᱫᱚ ᱦᱩᱲᱩ ᱪᱟᱥ ᱦᱩᱭᱩᱜ ᱜᱮᱭᱟ ᱥᱮ ᱮᱴᱟᱜ ᱠᱤᱪᱷᱩ ᱥᱚᱵᱽᱡᱤ ᱠᱚ ᱡᱟᱦᱟᱱᱟᱜ ᱟᱞᱟᱫᱟ ᱛᱮᱭᱟᱜ ᱦᱩᱭᱩᱜ ᱜᱮᱭᱟ
ᱦᱳᱭ ᱜᱚᱝᱠᱮ ᱟᱹᱰᱤ ᱢᱚᱸᱡᱽ ᱠᱩᱠᱞᱤ ᱵᱤᱱ ᱫᱚᱦᱚ ᱟᱠᱟᱫᱟ ᱟᱞᱮ ᱥᱮᱫ ᱫᱚ ᱜᱚᱝᱠᱮ ᱞᱟᱹᱭ ᱜᱟᱱᱚᱜ ᱱᱚᱣᱟ ᱢᱟᱱᱮ ᱵᱟᱲᱟᱵᱟᱹᱨᱤ ᱦᱟᱥᱟ ᱠᱚ ᱢᱮᱱᱟᱜ ᱟᱠᱟᱫ-ᱟ ᱦᱩᱲᱩ ᱦᱚᱸ ᱪᱟᱥ ᱜᱟᱱᱚᱜ-ᱟ ᱟᱨ ᱱᱚᱝᱠᱟ ᱥᱚᱵᱽᱡᱤ ᱯᱟᱹᱛᱤ ᱠᱚᱦᱚᱸ ᱢᱮᱱ ᱫᱤᱧ ᱡᱟᱦᱟᱱᱟᱜ ᱱᱤᱭᱟᱹ ᱚᱠᱛᱚ ᱨᱮ ᱡᱟᱦᱟᱸ ᱥᱚᱵᱽᱡᱤ ᱠᱚ ᱧᱮᱞ ᱧᱟᱢᱚᱜ ᱟ ᱡᱷᱤᱸᱜᱟᱹ ᱡᱷᱤᱸᱜᱟᱹ ᱯᱚᱴᱚᱞ ᱠᱩᱸᱫᱽᱨᱤ ᱚᱝᱠᱟ ᱟᱭᱢᱟᱱᱟᱜ ᱥᱚᱵᱽᱡᱤ ᱠᱚᱜᱮ ᱜᱷᱟᱸᱜᱽᱨᱟ ᱛᱟᱨᱮᱱᱛᱮ ᱮᱢᱟᱱ ᱠᱚ ᱥᱟᱱᱟᱢᱟᱜ ᱜᱮ ᱪᱟᱥ ᱦᱩᱭᱩᱜ-ᱟ ᱢᱟᱱᱮ ᱥᱚᱵᱽᱡᱤ ᱦᱚᱸ ᱪᱮᱫ ᱞᱮᱠᱟ ᱪᱟᱥ ᱦᱩᱭᱩᱜ-ᱟ ᱦᱩᱲᱩ ᱦᱚᱸ ᱚᱱᱠᱟᱜᱮ ᱪᱟᱥ ᱦᱩᱭᱩᱜ-ᱟ
ᱦᱩᱸ ᱦᱩᱸ
ᱟᱞᱮ ᱥᱮᱫ ᱫᱚ ᱢᱟᱱᱮ ᱥᱚᱵᱽᱡᱤ ᱠᱚᱦᱚᱸ ᱢᱮᱱᱮ ᱵᱟᱨᱟ ᱵᱟᱨᱤ ᱜᱮᱭᱟ ᱟᱨᱠᱤ ᱡᱮ ᱦᱩᱲᱳ ᱜᱮ ᱫᱚᱢᱮ ᱪᱟᱥ ᱦᱩᱭᱩᱜ-ᱟ ᱚᱱᱠᱟ ᱠᱟᱛᱷᱟ ᱫᱚ ᱵᱟᱝ ᱠᱟᱱᱟ ᱢᱚᱱᱮ ᱥᱚᱵᱽᱡᱤ ᱠᱚᱦᱚᱸ ᱪᱟᱥ ᱦᱩᱭᱩᱜ ᱜᱮᱭᱟ
ᱟᱪᱪᱷᱟ ᱟᱪᱪᱷᱟ ᱦᱮᱸ ᱟᱞᱮ ᱥᱮᱱ ᱫᱚ ᱢᱟᱱᱮ ᱠᱟᱹᱴᱤᱡ ᱤᱭᱟᱹ ᱦᱟᱹᱛᱤ ᱠᱚ ᱪᱟᱞᱟᱜ ᱜᱮᱭᱟ ᱛᱚ ᱵᱤᱨ ᱫᱤᱥᱚᱢ ᱛᱚ ᱵᱤᱨ ᱠᱟᱹᱴᱤᱡ ᱤᱭᱟᱹ ᱜᱮᱛᱟᱞᱮᱭᱟ ᱥᱩᱨ ᱜᱮᱭᱟ ᱛᱚ ᱦᱟᱹᱛᱤ ᱫᱚᱢᱮ ᱠᱚ ᱪᱟᱞᱟᱜ ᱜᱮᱭᱟ ᱤᱱᱟᱹ ᱠᱷᱟᱹ ᱛᱤᱨ ᱜᱮ ᱟᱞᱮ ᱥᱮᱱ ᱫᱚ ᱢᱤᱫ ᱵᱚᱪᱷᱚᱨ ᱜᱮ ᱵᱚᱪᱷᱚᱨ ᱨᱮ ᱢᱤᱫ ᱫᱷᱟᱣ ᱦᱩᱲᱩ ᱪᱟᱥ ᱦᱩᱭᱩᱜ ᱜᱮᱭᱟ ᱟᱨ ᱥᱚᱵᱽᱡᱤ ᱦᱚᱸᱫᱚ ᱪᱟᱥ ᱫᱚ ᱵᱟᱭ ᱦᱩᱭᱩᱜ-ᱟ ᱱᱚᱣᱟ ᱠᱷᱟᱹᱛᱤᱨ ᱢᱟᱱᱮ ᱡᱟᱦᱟᱸᱭ ᱪᱟᱹᱥᱤ ᱩᱱᱤ ᱫᱚ ᱮ ᱥᱚᱵᱽᱡᱤ ᱠᱚ ᱪᱟᱥ ᱞᱮᱠᱷᱟᱱ ᱯᱚᱭᱥᱟ-ᱴᱚᱭᱥᱟ ᱠᱷᱚᱨᱚᱪ ᱠᱚ ᱢᱮᱱᱟᱜ-ᱟ ᱛᱚ
ᱦᱳᱭ
ᱛᱚ ᱤᱱᱟᱹ ᱠᱷᱟᱹᱛᱤᱨ ᱜᱮ ᱢᱟᱱᱮ ᱟᱞᱮ ᱥᱮᱱ ᱫᱚ ᱥᱚ ᱥᱚᱵᱽᱡᱤ ᱫᱚ ᱵᱟᱭ ᱦᱩᱭᱩᱜ ᱜᱮᱭᱟ ᱟᱨ ᱦᱟᱹᱛᱤ ᱠᱚ ᱦᱤᱡᱩᱜ-ᱟ ᱛᱚ ᱦᱟᱹᱛᱤ ᱠᱚ ᱦᱮᱡ ᱞᱮᱱᱠᱷᱟᱱ ᱡᱚᱢ ᱞᱮᱠᱷᱟᱱ ᱠᱚ ᱡᱟᱦᱟᱸᱭ ᱪᱟᱹᱥᱤ ᱠᱟᱱᱟᱭ ᱩᱱᱤ ᱛᱚ ᱟᱹᱲᱤᱥ ᱮ ᱵᱩᱡᱷᱟᱹᱣᱟ ᱟᱹᱰᱤ ᱠᱚᱥᱴᱚ ᱮᱸ ᱦᱮᱸ ᱦᱮᱸ ᱦᱮᱸ ᱡᱟᱦᱟᱸ ᱠᱷᱚᱨᱪᱟᱭ ᱤᱱᱟᱹ ᱦᱚᱸ ᱵᱟᱝ ᱨᱟᱠᱟᱵ ᱛᱟᱭᱟ ᱟᱨ ᱛᱤ ᱠᱚ ᱡᱚᱢ ᱪᱟᱵᱟᱭᱟ ᱥᱚᱵᱽᱡᱤ ᱫᱚ ᱦᱩᱲᱩ ᱫᱚ ᱠᱤ ᱪᱷᱩᱴᱟ ᱨᱮᱦᱚᱸ ᱛᱟᱦᱮᱱᱟ ᱠᱤᱱᱛᱩ ᱥᱚᱵᱽᱡᱤ ᱫᱚ ᱵᱟᱠᱚ ᱫᱚᱦᱚᱭᱟ ᱥᱮ ᱡᱚᱢ ᱪᱟᱵᱟ ᱩᱛᱟᱹᱨ ᱟᱠᱚ ᱚᱱᱟ ᱠᱷᱟᱹᱛᱤᱨ ᱜᱮ ᱥᱚᱵᱽᱡᱤ ᱫᱚ ᱵᱟᱭ ᱦᱩᱭᱩᱜ ᱜᱮᱭᱟ ᱟᱞᱮ ᱥᱮᱱ ᱫᱚ
ᱟᱪᱪᱷᱟ ᱟᱪᱪᱷᱟ ᱛᱟᱦᱚᱞᱮ ᱢᱟᱱᱮ ᱚᱲᱟᱜ ᱡᱚᱢ ᱠᱚᱨᱮ ᱫᱚ ᱚᱱᱠᱟ ᱫᱚ ᱥᱚᱵᱽᱡᱤ ᱫᱚ ᱴᱩᱠ ᱴᱟᱠ ᱫᱚ ᱪᱟᱥ ᱵᱟᱲᱟ ᱦᱩᱭᱩᱜ ᱜᱮᱭᱟ
ᱦᱮᱸ ᱚᱱᱟ ᱫᱚ ᱵᱟᱲᱜᱮ ᱫᱷᱟᱨᱮ ᱠᱚᱨᱮ ᱚᱲᱟᱜ ᱡᱚᱢ ᱞᱟᱹᱜᱤᱫ ᱦᱮᱸ ᱚᱲᱟᱜ ᱨᱮ ᱞᱟᱹᱜᱤᱫ ᱫᱚ ᱵᱟᱨ ᱫᱷᱟᱲ ᱫᱷᱟᱲ ᱵᱟᱲᱜᱮ ᱫᱷᱟᱨᱮ ᱠᱚᱨᱮ
ᱦᱮᱸ
ᱛᱟᱦᱚᱞᱮ ᱜᱚᱝᱠᱮ ᱢᱟᱱᱮ ᱟᱯᱮ ᱥᱮᱫ ᱫᱚ ᱟᱹᱞᱩ ᱠᱚᱫᱚ ᱪᱟᱥ ᱦᱩᱭᱩᱜ ᱜᱮᱭᱟ ᱥᱮ ᱵᱟᱝ
ᱵᱟᱝ ᱵᱟᱝ ᱟᱞᱮ ᱥᱮᱱ ᱫᱚ ᱪᱮᱫ ᱥᱚᱵᱽᱡᱤ ᱦᱚᱸ ᱪᱟᱥ ᱫᱚ ᱵᱟᱭ ᱦᱩᱭᱩᱜ ᱜᱮᱭᱟ
ᱦᱚ ᱟᱞᱩ ᱢᱟᱱᱮ ᱱᱚᱜ-ᱚᱭ ᱡᱮ ᱵᱚᱨᱥᱟ ᱨᱮ ᱦᱩᱭᱱᱟ ᱦᱩᱲᱩᱛᱮᱫ ᱜᱮ ᱦᱮᱸᱥᱮ
ᱦᱮᱸ ᱱᱚᱜ-ᱚᱭ ᱵᱚᱪᱷᱚᱨ ᱨᱮ ᱢᱤᱫ ᱫᱷᱟᱣ ᱦᱩᱲᱩ ᱛᱮᱫ ᱜᱮ ᱪᱟᱥ ᱠᱮᱭᱟ ᱠᱚ ᱟᱨ ᱡᱟᱦᱟᱸᱭ ᱦᱚᱭᱛᱳ ᱜᱟᱰᱟ ᱫᱷᱟᱨᱮ ᱵᱟᱹᱫᱽ ᱛᱟᱠᱚ
ᱦᱳᱭ
ᱩᱱᱠᱩᱩᱜ ᱜᱮ ᱠᱟᱹᱴᱤᱡ ᱪᱟᱥ ᱜᱮᱭᱟ ᱠᱚ ᱵᱚᱪᱷᱚᱨ ᱨᱮ ᱵᱟᱨ ᱫᱷᱟᱣ ᱡᱮᱢᱚᱱ ᱥᱤᱛᱩᱝ ᱥᱚᱢᱚᱭ ᱦᱚᱸ ᱠᱚ ᱪᱟᱥᱟ᱾
ᱦᱮᱸ᱾
ᱦᱩᱸ᱾ ᱟᱨ ᱵᱟᱠᱷᱟᱡ ᱢᱟᱱᱮ ᱥᱤᱛᱩᱝ ᱥᱚᱢᱚᱭ ᱫᱚ ᱟ ᱞᱮ ᱥᱮᱱ ᱫᱚ ᱯᱩᱨᱟᱹ ᱫᱟᱜ ᱠᱚ ᱟᱸᱡᱮᱫ ᱩᱛᱟᱹᱨᱚᱜᱼᱟ ᱛᱚ,
ᱦᱮᱸ ᱦᱮᱸ᱾
ᱤᱱᱟᱹ ᱠᱷᱟᱹᱛᱤᱨ ᱜᱮ ᱟᱨ ᱜᱟᱹᱰᱤᱭᱟ ᱨᱮᱜᱮ ᱥᱩᱫᱩ ᱫᱟᱜ ᱛᱟᱦᱮᱸᱱᱟ ᱜᱟᱹᱰᱤᱭᱟᱹ ᱨᱮᱫᱚ ᱡᱟᱦᱟᱸᱭ, ᱡᱟᱦᱟᱸᱭᱟᱜ ᱜᱟᱹᱰᱤᱭᱟᱹ ᱠᱟᱱᱟ ᱩᱱᱤ ᱫᱟᱜ ᱵᱟᱭ ᱮᱢᱚᱜᱼᱟ᱾
ᱫᱟᱜ ᱵᱟᱠᱚ ᱮᱢᱚᱜᱼᱟ, ᱪᱟᱥ ᱠᱟᱜ ᱠᱷᱟᱱ ᱫᱚ ᱟᱫᱟ ᱪᱤᱠᱟᱹᱛᱮ ᱫᱟᱜ ᱫᱚ ᱮᱢᱚᱜᱼᱟᱭ᱾
ᱦᱮᱸ ᱦᱮᱸ ᱦᱟᱠᱩ ᱠᱚ ᱪᱟᱥ ᱠᱟᱜ ᱠᱚᱣᱟ ᱛᱚ, ᱤᱱᱟᱹ ᱠᱷᱟᱹᱛᱤᱨ ᱫᱟᱜ ᱦᱚᱸ ᱩᱱᱤ ᱦᱚᱸ ᱠᱚᱭ ᱦᱚᱸ ᱚᱵᱚᱨᱥᱟ ᱜᱮ ᱵᱩᱡᱷᱟᱹᱣᱟᱭ ᱞᱟᱹᱭᱟᱭ ᱤᱢᱟᱹᱧᱟᱭ ᱵᱟᱭ ᱤᱢᱟᱹᱧᱟ ᱵᱮᱠᱟᱨ ᱠᱚᱭᱟᱹᱧ ᱟᱨ ᱵᱟᱹᱫᱽ ᱨᱮᱫᱚ ᱦᱟᱸᱜ ᱠᱟᱹᱡ ᱪᱩᱱᱩᱝ ᱫᱟᱜ ᱫᱚ ᱵᱟᱝ ᱞᱟᱜᱟᱜᱼᱟ ᱛᱚ, ᱟᱹᱰᱤ ᱵᱮᱥᱤ ᱞᱟᱜᱟᱜᱼᱟ᱾
ᱵᱮᱥᱤ ᱞᱟᱜᱟᱜᱼᱟ᱾
ᱦᱩᱸ, ᱤᱱᱟᱹ ᱠᱷᱟᱹᱛᱤᱨ ᱜᱮ ᱵᱟᱠᱚ ᱪᱟᱥ ᱜᱮᱭᱟ᱾
ᱟᱪᱪᱷᱟ, ᱟᱹᱰᱤ ᱢᱚᱸᱡᱽ, ᱟ ᱦᱮᱸ ᱜᱚᱝ ᱠᱮ ᱟᱫᱚ ᱞᱟᱹᱭ ᱠᱮᱫᱟ ᱵᱤᱱ ᱡᱮ ᱟᱯᱮ ᱥᱮᱜ ᱢᱟ ᱵᱤᱨ ᱫᱤᱥᱚᱢ ᱠᱟᱱᱟ, ᱛᱟᱦᱚᱞᱮ ᱵᱤᱨ ᱫᱤᱥᱚᱢ ᱨᱮᱢᱟ ᱱᱤᱛᱚᱜ ᱛᱚ ᱩᱫ, ᱯᱩᱨᱠᱟᱹ ᱠᱚ ᱟᱹᱰᱤ ᱟᱱᱮᱡ ᱫᱷᱟᱱᱮᱡ, ᱧᱟᱢᱚᱜ ᱠᱟᱱᱟ ᱦᱮᱸ ᱥᱮ᱾ ᱛᱚ ᱦᱳᱭ ᱛᱟᱦᱚᱞᱮ ᱪᱮᱫ ᱞᱮᱠᱟ ᱟᱫᱚ ᱡᱚᱢ ᱵᱟᱲᱟ ᱟᱠᱟᱜ ᱜᱮᱭᱟ ᱵᱤᱱ ᱪᱮ ᱵᱟᱝ ᱱᱤᱭᱟᱹ ᱥᱤᱡᱤᱱ ᱨᱮ?
ᱱᱤᱭᱟᱹ ᱥᱤᱡᱤᱱ ᱨᱮᱫᱚ ᱟᱹᱞᱤᱧ ᱛᱚ ᱵᱟᱨᱦᱨᱮ ᱨᱮᱞᱤᱧ ᱛᱟᱦᱮᱸᱱ ᱜᱮᱭᱟ, ᱟᱫᱚ ᱚᱲᱟᱜ ᱪᱟᱞᱟᱣ ᱞᱮᱱᱠᱷᱟᱱ ᱫᱚ ᱡᱚᱢ ᱫᱚ ᱦᱩᱭᱩᱜ ᱜᱮᱭᱟ ᱟᱫᱚ, ᱢᱟᱱᱮ ᱚᱲᱟᱜ ᱵᱟᱹᱞᱤᱧ ᱪᱟᱞᱟᱣ ᱠᱟᱱᱟ ᱛᱚ᱾
ᱟᱪᱪᱷᱟ᱾ ᱢᱟᱱᱮ ᱚᱱᱟ ᱡᱟᱦᱟᱸ ᱩᱯᱩᱫ, ᱩᱫ ᱯᱩᱴᱠᱟᱹ ᱨᱮᱱᱟᱜ ᱡᱟᱦᱟᱸ ᱢᱤᱫᱴᱮᱱ ᱥᱤᱵᱤᱞ ᱥᱮ ᱥᱚᱸᱫᱷᱟᱲ ᱥᱮ ᱚᱱᱟ ᱫᱚ ᱮᱠᱷᱚᱱᱳ ᱟᱹᱣᱨᱤ ᱪᱟᱠᱟ ᱠᱟᱛᱮᱜ ᱫᱚ ᱟᱹᱣᱨᱤ ᱵᱤᱱ ᱧᱮᱞᱟ᱾
ᱟᱹᱣᱨᱤᱜ-ᱟ ᱱᱤ ᱱᱤᱭᱟᱹ ᱵᱚᱪᱷᱚᱨ ᱫᱚ ᱞᱟᱦᱟ ᱵᱚᱪᱷᱚᱨ ᱠᱚᱫᱚ ᱡᱚᱢ ᱦᱩᱭ ᱠᱟᱱᱟ, ᱱᱤᱭᱟᱹ ᱵᱚᱪᱷᱚᱨ ᱫᱚ ᱦᱟᱸᱜ ᱟᱹᱣᱨᱤᱞᱤᱧ ᱡᱚᱢᱟ, ᱯᱩᱴᱠᱟᱹ ᱫᱚ ᱠᱷᱩᱵ ᱠᱚᱢ ᱱᱮᱛᱟᱨ ᱫᱚ ᱡᱚᱢ ᱦᱩᱭᱩᱜ ᱜᱮᱭᱟ ᱩᱫ ᱜᱮ ᱵᱮᱥᱤ ᱡᱚᱢ ᱦᱩᱭᱩᱜ ᱜᱮᱭᱟ᱾
ᱟᱫᱚ ᱩᱫ ᱫᱚ ᱪᱮᱫ ᱞᱮᱠᱟ ᱩᱛᱩ ᱠᱟᱛᱮᱫ ᱥᱮ ᱥᱚᱲᱮ ᱠᱟᱛᱮᱫ ᱵᱤᱥᱤ ᱵᱤᱱ ᱡᱚᱢ ᱵᱟᱲᱟ
ᱦᱮᱸ ᱥᱚᱲᱮ ᱠᱟᱛᱮᱫ ᱦᱚᱸ ᱩᱛᱩ ᱠᱟᱛᱮ ᱜᱮ ᱵᱤᱥᱤᱞᱤᱧ ᱠᱩᱥᱤᱭᱟᱜᱼᱟ ᱥᱚᱲᱮ ᱫᱟᱠᱟ ᱠᱟᱛᱷᱟ ᱦᱩᱭᱩᱜ ᱠᱟᱱᱟ ᱟᱞ ᱤᱧ ᱵᱟᱞᱤᱧ, ᱢᱟᱱᱮ ᱵᱮᱥ ᱧᱚᱜ ᱵᱟᱞᱤᱧ ᱵᱩᱡᱷᱟᱹᱣ ᱜᱮᱭᱟ᱾
ᱢᱟᱱᱮ ᱦᱚᱲᱢᱚ ᱨᱮ ᱠᱟᱹᱴᱤᱡ ᱵᱟᱭ ᱤᱭᱟᱹ ᱥᱟᱦᱟᱣ ᱵᱮᱱᱟ ᱥᱮ ᱪᱮᱫ ᱞᱮᱠᱟ? ᱦᱳᱭ ᱟᱫᱚ ᱡᱚᱛᱚ ᱦᱳᱭ ᱟᱫᱚ ᱡᱚᱛᱚ ᱦᱚᱲ ᱛᱚ ᱟᱨ ᱢᱟᱱᱮ ᱡᱚᱛᱚ ᱡᱤᱱᱤᱥ ᱛᱚ ᱟᱨ ᱵᱟᱝ ᱤᱭᱟᱹ ᱠᱚᱣᱟ ᱥᱮ,
ᱦᱩᱸ ᱦᱩᱸ᱾ ᱤᱱᱟᱹ ᱠᱷᱟᱹᱛᱤᱨ ᱜᱮ ᱟᱹᱞᱤᱧ ᱫᱚ ᱚᱲᱟᱜ ᱠᱚᱨᱮ ᱪᱟᱞᱟᱣ ᱞᱮᱱᱠᱷᱟᱱ ᱥᱳᱲᱮ ᱜᱮᱭᱟ ᱠᱚ ᱟᱫᱚ ᱟᱹᱞᱤᱧ ᱫᱚ ᱢᱮᱛᱟ ᱠᱚ ᱜᱮᱭᱟᱞᱤᱧ ᱡᱮ ᱟᱹᱞᱤᱧ ᱞᱟᱹᱜᱤᱫ ᱫᱚ ᱫᱟᱠᱟ ᱜᱮ ᱟᱹᱞᱤᱧ ᱫᱚ ᱫᱚᱨᱠᱟᱨᱟ᱾ ᱩᱛᱩ ᱫᱚ ᱤᱭᱟᱹ ᱥᱚᱲᱮ ᱫᱚ ᱟᱹᱞᱤᱧ ᱫᱚ, ᱠᱚᱢ ᱧᱚᱜ ᱞᱤᱧ ᱡᱚᱢᱟ᱾
ᱦᱳᱭ᱾ ᱟᱨ ᱛᱟᱦᱚᱞᱮ ᱜᱚᱝᱠᱮ ᱛᱟᱦᱚᱞᱮ ᱟᱛᱩ ᱫᱤᱥᱚᱢ ᱠᱚᱫᱚ ᱵᱤᱱ ᱥᱮᱱ ᱞᱮᱱᱟ ᱥᱮ ᱵᱟᱝ ᱦᱚᱸᱜᱼᱚᱭ ᱱᱚᱣᱟ ᱡᱟᱦᱟᱸ ᱟᱵᱚᱣᱟᱜ ᱢᱟᱱᱮ ᱯᱚᱨᱚᱵᱽ ᱠᱟᱱ ᱜᱮᱭᱟ ᱡᱟᱦᱟᱸ ᱫᱚᱠᱚ ᱢᱮᱛᱟᱜ ᱠᱟᱱᱟ ᱟᱢᱵᱟᱵᱚᱛᱤ ᱯᱚᱨᱚᱵᱽ ᱚᱱᱟ ᱨᱮᱵᱤᱱ ᱚᱲᱟᱜ ᱥᱮᱫ ᱵᱤᱱ ᱥᱮ
ᱦᱮᱸ ᱦᱮᱸ ᱪᱟᱞᱟᱣ ᱪᱟᱞᱟᱣ ᱦᱩᱭ ᱞᱮᱱ ᱜᱮᱭᱟ, ᱠᱟᱛᱷᱟ ᱦᱩᱭᱩᱜ ᱠᱟᱱᱟ ᱜᱚᱝᱠᱮ ᱟᱞᱮ ᱥᱮᱱ ᱨᱮᱫᱚ ᱢᱟᱱᱮ ᱟᱢᱵᱟᱵᱚᱛᱤ ᱯᱚᱨᱚᱵᱽ ᱫᱚ ᱠᱷᱩᱵ ᱚᱝᱠᱟ ᱵᱟᱠᱚ ᱢᱟᱱᱟᱣ ᱜᱮᱭᱟ, ᱠᱚᱢ ᱧᱚᱜ ᱠᱚ ᱢᱟᱱᱟ ᱣ ᱢᱟᱱᱮ ᱠᱷᱩᱵ ᱮᱠᱴᱟ ᱫᱚ ᱵᱟᱝᱟ᱾
ᱦᱳᱭ᱾
ᱦᱮᱸ, ᱡᱟᱦᱟᱸ ᱞᱮᱠᱟ ᱠᱟᱱᱴᱷᱟᱲ ᱛᱩᱜ ᱠᱟᱛᱮᱫ ᱠᱚ ᱡᱚᱢ ᱵᱟᱲᱟ ᱠᱮᱜᱼᱟ ᱤᱱᱟᱹ ᱠᱚᱜᱮ ᱪᱟᱵᱟᱭᱮᱱᱟ, ᱟᱞᱮ ᱥᱮᱱ ᱫᱚ ᱤᱱᱟᱹ ᱜᱮ,
ᱟᱨ ᱯᱤᱴᱷᱟᱹ ᱞᱟᱴᱷᱮ ᱠᱚᱫᱚ ᱚᱝ ᱠᱟ ᱫᱚ
ᱱᱚᱝᱠᱟ ᱫᱚ ᱵᱟᱝᱟ ᱯᱤᱴᱷᱟᱹ ᱠᱚᱫᱚ ᱚᱱᱠᱟ ᱫᱚ ᱵᱟᱠᱚ ᱢᱟᱱᱟᱣ ᱜᱮᱭᱟ ᱜᱚᱝᱠᱮ ᱟᱞᱮ ᱥᱮᱱ ᱫᱚ ᱾
ᱦᱳᱭ,
ᱦᱩᱸ, ᱛᱟᱞᱮ, ᱜᱚᱝᱠᱮ ᱟᱯᱮ ᱥᱮᱱ ᱫᱚ ᱚᱱᱠᱟ ᱵᱷᱟᱹᱜᱮ ᱧᱚᱜ ᱠᱚ ᱢᱟᱱᱟᱣ ᱜᱮᱭᱟ?
ᱦᱮᱸ ᱜᱚᱝᱠᱮ ᱟᱞᱮ ᱢᱟᱱᱮ ᱡᱟᱦᱟᱱᱟᱜ ᱜᱮ ᱠᱟᱹᱴᱤᱡ ᱯᱚᱨᱚᱵᱽ ᱯᱤᱦᱟᱹ ᱨᱮᱫᱚ, ᱢᱟᱱᱮ ᱢᱟᱱᱟᱣ ᱫᱚ ᱢᱟᱱᱟᱣ ᱜᱮ, ᱮ ᱢᱟᱱᱮ ᱚᱼᱱᱟᱣᱟ ᱡᱟᱦᱟᱸ ᱟᱵᱟᱵᱚᱛᱤ ᱨᱮᱫᱚ ᱠᱟᱱᱴᱷᱟᱲ, ᱠᱷᱟᱹᱡᱟᱹᱲᱤ, ᱛᱟᱯᱚᱨᱮ, ᱨᱮ ᱩᱞ ᱵᱮᱞᱮ ᱠᱚ ᱚᱱᱟ ᱠᱚ, ᱛᱤᱨ ᱛᱟᱯᱚᱨᱮ ᱟᱵᱚᱣᱟᱜ ᱡᱟᱦᱟᱸ ᱚᱛ ᱩᱴᱟᱹ ᱡᱟᱦᱟᱸ ᱠᱚ ᱢᱮᱱᱟ, ᱚᱱᱟ ᱠᱚᱫᱚ ᱢᱳᱴᱟᱢᱩᱴᱤ ᱡᱚᱜᱟᱲ ᱠᱟᱛᱮᱫ ᱫᱚ ᱢᱮᱱᱟᱜ ᱟᱠᱟᱫ ᱜᱮᱭᱟ ᱟᱨᱠᱤ᱾
ᱟᱪᱪᱷᱟ ᱟᱪᱪᱷᱟ, ᱛᱮᱢᱮᱜ ᱛᱟᱞᱮ ᱜᱚᱝᱠᱮ ᱟᱯᱮ ᱥᱮᱱ ᱢᱟ ᱵᱤᱨ ᱢᱟ ᱵᱟᱹᱱᱩᱜᱼᱟ᱾
ᱵᱟᱝ ᱮ ᱜᱚᱝ᱾ ᱟᱞᱮᱫᱚ ᱵᱤᱨ ᱢᱮᱱᱟᱜ ᱞᱮ ᱨᱮᱦᱚᱸ ᱠᱟᱹᱴᱤᱡ ᱞᱮ ᱥᱟᱺᱜᱤᱧ ᱜᱮᱭᱟ ᱛᱤᱱ ᱪᱟᱨ ᱠᱤᱞᱳᱢᱤ ᱴᱟᱨ ᱞᱮᱠᱟᱜᱮ,
ᱟᱪᱪᱷᱟ ᱟᱪᱪᱷᱟ ᱚᱻ ᱛᱟᱞᱮ ᱜᱚᱝᱠᱮ ᱵᱟᱣᱞᱟ ᱟᱹᱲᱩ ᱠᱚ ᱡᱟᱦᱟᱸ ᱠᱚ ᱞᱟᱹᱭᱟ ᱚᱱᱟ ᱠᱚᱵᱤᱱ ᱡᱚᱢ ᱵᱟᱲᱟ ᱟᱠᱟᱜᱼᱟ ᱥᱮ ᱵᱟᱝ?
ᱦᱮᱸ ᱵᱟᱣᱞᱟ ᱩᱲᱩ ᱠᱚᱫᱚ ᱡᱚᱢ ᱵᱟᱲᱟ ᱦᱩᱭ ᱠᱟᱱᱟ᱾ᱟᱫᱚ ᱚᱱᱟ ᱫᱚ ᱦᱟ ᱵᱷᱟᱫᱚᱨ ᱵᱚᱸᱜᱟ ᱴᱟᱭᱤᱢ ᱨᱮ ᱪᱮᱫ ᱥᱚᱢᱚᱭ ᱨᱮᱠᱚ ᱡᱚᱢ ᱟᱥᱮ᱾ ᱟᱫᱚ ᱡᱟᱦᱟᱸᱛᱤᱱᱟᱹᱜ ᱥᱟᱹᱜᱤᱧ ᱨᱮᱦᱚᱸ ᱟᱫᱚ ᱵᱤᱨ ᱨᱤᱱᱟᱜ ᱥᱮ ᱡᱟᱦᱟᱸ ᱟᱵᱚ ᱫᱚ, ᱡᱟᱦᱟᱸ ᱥᱤᱡᱤᱱ ᱨᱮᱱᱟᱜ ᱡᱚᱢᱟᱜ ᱚᱱᱟ ᱠᱚᱫᱚ ᱠᱟᱹᱴᱤᱡ ᱵᱚᱱ ᱡᱚᱢᱟᱜ ᱜᱮᱭᱟ ᱥᱮ, ᱞᱟᱹᱭᱟᱠᱚ ᱚᱱᱟ ᱦᱤᱥᱟᱹᱵ ᱛᱤᱱ ᱪᱟᱨ ᱠᱤᱞᱳᱢᱤᱴᱟᱨ ᱵᱤᱨ ᱥᱟᱺᱜᱤᱧ ᱨᱮᱦᱚᱸ ᱚᱲᱟᱜ ᱦᱚᱲ ᱠᱚ ᱥᱮᱱᱚᱜᱼᱟᱠᱚ ᱟᱹᱜᱩᱭᱟᱠᱚ᱾ ᱮᱭ ᱡᱚᱢ ᱵᱟᱲᱟ ᱦᱩᱭ ᱟᱠᱟᱱ ᱜᱮᱭᱟ᱾
ᱟᱪᱪᱷᱟ, ᱟᱪᱪᱷᱟ, ᱦᱮᱸ ᱦᱮᱸ ᱟᱫᱚ ᱱᱤᱛᱚᱜ ᱫᱚ ᱟᱞᱮ ᱥᱮᱱ ᱫᱚ ᱪᱤᱠᱟ ᱠᱟᱱᱟ ᱢᱟᱱᱮ ᱱᱤᱛᱚᱜ ᱫᱚ ᱵᱤᱨ ᱥᱩᱠᱨᱤ ᱠᱚ ᱢᱮᱱᱟᱜ ᱠᱚᱣᱟ ᱛᱚ᱾ ᱟᱞᱩ ᱩᱱ ᱠᱚ ᱧᱟᱢ ᱢᱩᱥᱠᱤᱞ ᱢᱟᱱᱮ ᱟᱹᱰᱤ ᱯᱟᱸᱡᱟ ᱦᱩᱭᱩᱜᱼᱟ᱾
ᱟᱪᱪᱷᱟ ᱪᱷᱟ,
ᱟᱨ ᱡᱟᱦᱟᱸᱭ ᱩᱱᱠᱩ ᱡᱟᱦᱟᱸᱭ ᱠᱚ ᱞᱟᱹᱭᱟᱠᱚᱣᱟ ᱠᱷᱟᱰᱤᱭᱟ ᱠᱷᱟᱰᱭᱟ, ᱥᱮ ᱞᱚᱫᱟ ᱠᱚ ᱡᱟᱦᱟᱱᱟᱜ ᱠᱚ ᱞᱟᱹᱭᱟᱠᱚᱣᱟ ᱩᱱᱠᱩ ᱵᱤᱨ ᱨᱮ, ᱢᱟᱱᱮ ᱩᱝ ᱩᱱᱠᱩᱜᱮ ᱵᱤᱥᱤ ᱠᱚ ᱟᱹᱜᱩᱭ ᱜᱮᱭᱟ ᱛᱚ ᱟᱫᱚ ᱩᱱᱠᱩ ᱴᱷᱮᱱ ᱜᱮ ᱡᱚᱛᱚᱱ ᱠᱤᱪᱷᱩ ᱦᱟᱛᱟᱣ ᱟᱞᱮ᱾
ᱟᱪᱪᱷᱟ, ᱟᱪᱪᱷᱟ ᱜᱚᱝᱠᱮ ᱛᱟᱦᱟᱞᱮ ᱟᱹᱵᱤᱱ ᱵᱤᱱ ᱞᱟᱹᱭ ᱠᱮᱫᱟ ᱚᱸᱰᱮ ᱠᱷᱟᱰᱭᱟ ᱠᱚ, ᱟᱯᱮ ᱚᱱᱟ ᱮᱞᱟᱠᱟ ᱠᱚᱨᱮ ᱫᱚ ᱪᱮᱫ ᱞᱮᱠᱟᱱ ᱢᱟᱱᱮ, ᱤᱭᱟᱹ ᱢᱟᱱᱮ ᱦᱚᱲ ᱠᱚ ᱜᱤᱨᱟᱹᱵᱟᱥ ᱠᱟᱛᱮᱫ ᱢᱮᱱᱟᱜ ᱠᱚᱣᱟ᱾ ᱛᱤᱱᱟᱹᱜ ᱯᱨᱚᱡᱟᱛᱤ ᱨᱮᱱ ᱟᱨᱠᱤ ᱜᱤᱨᱟᱹᱵᱟᱥ, ᱛᱮ ᱢᱮᱱᱟᱜ ᱟᱠᱟᱜ ᱠᱚᱣᱟ ᱚᱱᱟ ᱡᱮ, ᱠᱷᱟᱲᱭᱟ ᱠᱟᱛᱷᱟ ᱵᱮᱱ ᱞᱟᱹᱭ ᱠᱮᱫᱟ ᱛᱚ ᱩᱱᱠᱩ ᱦᱚᱸ ᱢᱤᱫᱴᱮᱱ ᱤᱭᱟᱹ ᱠᱟᱱᱟ ᱟᱵᱚ ᱥᱟᱱᱛᱟᱲ ᱞᱮᱠᱟᱜᱮ ᱩᱱᱠᱩ ᱦᱚᱸᱛᱚ ᱢᱤᱫᱴᱮᱱ ᱡᱟᱹᱛ ᱠᱟᱱᱟ ᱠᱚ ᱥᱮ ᱟᱨᱚ ᱚᱱᱟ ᱪᱷᱟᱲᱟ ᱟᱨᱚ
ᱦᱮᱸ ᱩᱱᱠᱩ ᱫᱚ ᱢᱟᱱᱮ ᱪᱮᱫᱠᱟ, ᱦᱳᱭ ᱩᱱᱠᱩᱣᱟᱜ ᱛᱚ ᱠᱟᱛᱷᱟ ᱦᱩᱭᱩᱜ ᱠᱟᱱᱟ ᱩᱱᱟᱹᱜ ᱮᱠᱴᱟ ᱫᱚ ᱪᱮᱫ ᱦᱚᱸᱛᱚ ᱵᱟᱹᱱᱩᱜᱼᱟ᱾ ᱢᱟᱱᱮ ᱟᱫᱚ ᱩᱱᱠᱩ ᱫᱚ ᱪᱮᱫ ᱢᱟᱱᱮ, ᱵᱤᱨᱮ ᱪᱟᱞᱟᱣ ᱮᱱᱟ ᱵᱤᱨ ᱨᱮ ᱡᱟᱦᱟᱱᱟᱜ ᱧᱟᱢ ᱠᱮᱜᱼᱟᱭ, ᱚᱱᱟᱜᱮ ᱟᱹᱛᱩ ᱫᱤᱥᱚᱢ ᱟᱹᱜᱩᱭᱟᱠᱚ᱾ ᱟᱹᱠᱷᱨᱤᱧ ᱟᱹᱜᱩᱭᱟ ᱠᱤᱱᱛᱩ ᱦᱟᱛᱣ ᱟᱠᱚ ᱟᱞᱮ ᱤᱭᱟᱹ ᱠᱚᱨᱮ ᱦᱚᱸ᱾
ᱟᱨᱻ
ᱱᱤᱭᱟᱹ ᱠᱷᱟᱹᱛᱤᱨ ᱦᱟᱛᱟᱣᱟ ᱟᱠᱚ ᱢᱟᱱᱮ ᱩᱱᱠᱩ ᱫᱚ ᱢᱟᱱᱮ ᱨᱚᱠᱟ ᱧᱚᱜ ᱤᱭᱟᱹ ᱠᱟᱛᱮᱫ ᱠᱚ ᱟᱹᱜᱩᱭᱟ ᱛᱚ, ᱤᱱᱟᱹ ᱠᱷᱟᱹᱛᱤᱨ ᱦᱟᱛᱟᱣᱟ ᱟᱠᱚ᱾
ᱦᱳᱭ ᱢᱟᱱᱮ ᱩᱱᱠᱩᱣᱟᱜ ᱫᱚ ᱞᱟᱹᱭ ᱠᱟᱱᱟᱱ ᱚᱲᱟᱜ,
ᱦᱩ ᱵᱟᱥᱤ ᱡᱤᱱᱤᱥ ᱵᱟᱠᱚ ᱟᱹᱠᱷᱨᱤᱧ ᱜᱮᱭᱟ ᱛᱚ, ᱤᱱᱟᱹ ᱠᱷᱟᱹᱛᱤᱨ ᱦᱟᱛᱟᱣᱟ ᱟᱠᱚ᱾
ᱦᱳᱭ ᱟᱪ, ᱟᱹᱰᱤ ᱢᱚᱡᱽ ᱟᱨ ᱛᱷᱟᱞᱮ ᱜᱚᱝᱠᱮ ᱩᱱᱠᱩᱣᱟᱜ ᱫᱚ ᱚᱲᱟᱜ ᱫᱩᱣᱟᱹᱨ ᱫᱚ ᱢᱟᱱᱮ ᱪᱮᱫ ᱞᱮᱠᱟ ᱚᱲᱟᱜ ᱫᱩᱣᱟᱹᱨ? ᱫᱚ ᱢᱮᱱᱟᱜ ᱛᱟᱠᱚ ᱜᱮᱭᱟ ᱥᱮ ᱾
ᱦᱮᱸ ᱦᱮᱸ ᱚᱲᱟᱜ ᱫᱩᱣᱟᱹᱨ ᱫᱚ ᱢᱮᱱᱟᱜᱼᱟ ᱟᱫᱚ ᱠᱟᱛᱷᱟ ᱦᱩᱭᱩᱜ ᱠᱟᱱᱟ, ᱟᱹᱰᱤ ᱨᱮᱸᱜᱮᱡ ᱜᱮᱭᱟ ᱠᱚ ᱟᱨᱠᱤ ᱾
ᱩᱱᱠᱩ ᱫᱚ ᱨᱮ ᱵᱤᱨ ᱵᱩᱨᱩ ᱨᱮ ᱵᱟᱝ ᱠᱚ ᱥᱮᱱ ᱞᱮᱠᱷᱟᱱ ᱟᱠᱚᱣᱟᱜ ᱫᱚ ᱢᱟᱱᱮ ᱡᱚᱢᱟᱜ ᱞᱟᱹᱭ ᱜᱟᱱᱚᱜᱼᱟ ᱡᱮ ᱵᱟᱝᱠᱚ ᱡᱩᱴᱟᱹᱣ ᱫᱟᱲᱮᱜ ᱜᱮᱭᱟ ᱥᱮ ᱪᱮᱫ ᱞᱮᱠᱟ? ᱦᱳᱭ ᱾ ᱟᱫᱚ ᱦᱮᱸ ᱵᱟ ᱥᱮᱫᱟᱭ ᱢᱟ ᱟᱵᱚ ᱦᱚᱸ ᱵᱤᱨ ᱵᱩᱨᱩ ᱠᱚᱨᱮ ᱵᱚ ᱛᱟᱦᱮᱸ ᱠᱟᱱᱟ᱾ᱵᱤᱨ ᱵᱩᱨᱩ ᱨᱮᱱᱟᱜ ᱡᱚᱼᱵᱤᱞᱤ ᱡᱚᱢ ᱠᱟ ᱠᱟᱛᱮᱫ ᱥᱮ ᱵᱤᱨ ᱠᱷᱚᱱᱟᱜ ᱡᱟ ᱩᱲᱟᱹ ᱚᱱᱟ ᱠᱟᱛᱮᱫᱜ ᱜᱮ ᱡᱤᱵᱚᱱ ᱵᱚᱱ ᱠᱷᱟᱸᱰᱟᱣᱮᱫ ᱛᱟᱦᱮᱸᱜ, ᱡᱤᱭᱚᱱ ᱵᱚᱱ ᱠᱷᱟᱸᱰᱟᱣᱮᱫ ᱛᱟᱦᱮᱸᱫ ᱾
ᱦᱩᱸ, ᱟᱫᱚ ᱠᱟᱛᱷᱟ ᱦᱩᱭᱩᱜ ᱠᱟᱱᱟ ᱜᱚᱝᱠᱮ ᱢᱟᱱᱮ ᱟᱵᱚ ᱡᱮᱢᱚᱱ ᱯᱟᱹᱦᱤᱞ ᱪᱮᱫᱠᱟ ᱠᱚ ᱛᱟᱦᱮᱸᱣᱟ ᱟᱵᱚ ᱥᱟᱱᱛᱟᱲ ᱡᱮᱢᱚᱱ ᱨᱮᱸᱜᱮᱡ ᱪᱮᱫ ᱞᱮᱠᱟ ᱵᱚᱱ ᱛᱟᱦᱮᱸᱭᱟ ᱟᱵᱚ ᱫᱚ ᱥᱟᱱᱛᱟᱲ ᱫᱚ ᱱᱤᱛᱚᱜ ᱫᱚ ᱟᱨᱦᱚᱸ ᱠᱟᱹᱴᱤᱡ ᱵᱚᱱ ᱨᱟᱠᱟᱵ ᱧᱚᱜ ᱟᱠᱟᱱᱟ ᱨᱮᱸᱜᱮᱡ ᱠᱷᱚᱱ ᱫᱚ ᱾ ᱦᱩᱸ ᱟᱫᱚ ᱩᱱᱠᱩ ᱫᱚ ᱚᱱᱟ ᱨᱮᱸᱜᱮᱡ ᱨᱮᱜᱮ ᱢᱮᱱᱟᱜ ᱠᱚᱣᱟ ᱡᱮ ᱢᱟᱱᱮ ᱩᱱᱠᱩᱣᱟᱜ ᱫᱚ ᱠᱳᱱᱳ ᱪᱮᱫ ᱦᱚᱸ ᱡᱟᱭᱜᱟ ᱡᱚᱢᱤ ᱪᱮᱫ ᱦᱚᱸ ᱵᱟᱹᱱᱩᱜ ᱛᱟᱠᱚᱣᱟ ᱾ ᱩᱱᱠᱩ ᱫᱚ ᱟᱠᱚ ᱥᱩᱫᱩ ᱚᱲᱟᱜ ᱢᱚᱛᱚ ᱜᱮ ᱡᱟᱭᱜᱟ ᱢᱮᱱᱟᱜ ᱛᱟᱠᱚᱣᱟ, ᱤᱱᱠᱟᱹ ᱨᱮᱜᱮ ᱠᱚ ᱩᱱᱠᱩ ᱫᱚᱠᱚ ᱛᱟᱦᱮᱱᱟ ᱾ ᱦᱮᱸ ᱡᱟᱦᱟᱱᱟᱜ ᱠᱚᱨᱮ ᱠᱟᱹᱢᱤ ᱠᱚ ᱩᱱᱠᱩ ᱵᱷᱟᱜᱤ ᱠᱚ ᱠᱟᱹᱢᱤᱭᱟ, ᱠᱟᱹᱢᱤ ᱠᱚ ᱦᱚᱦᱚ ᱟᱠᱚ ᱜᱮᱭᱟ ᱠᱚ ᱠᱟᱹᱢᱤ ᱠᱚᱠᱚ ᱦᱤᱡᱩᱜ ᱜᱮᱭᱟ ᱾ ᱵᱷᱟᱜᱤ ᱠᱚ ᱠᱟᱹᱢᱤᱭᱟ ᱦᱮᱸ ᱾
ᱟᱹᱰᱤ ᱢᱚᱡᱽ ᱟᱨ ᱤᱭᱟᱹ ᱛᱟᱦᱚᱞᱮ ᱜᱚᱝᱠᱮ ᱟᱯᱮ ᱥᱮᱫ ᱫᱚ ᱢᱟᱱᱮ ᱵᱤᱨ ᱵᱩᱨᱩ ᱠᱚᱫᱚ ᱵᱤᱨ ᱠᱚᱫᱚ ᱢᱮᱱᱟᱜ ᱟᱠᱟᱫᱼᱟ, ᱟᱫᱚ ᱵᱩᱨᱩ ᱠᱚᱫᱚ ᱢᱮᱱᱟᱜ ᱟᱠᱟᱫᱼᱟ ᱥᱮ?
ᱵᱩᱨᱩ ᱫᱚ ᱜᱚᱢᱠᱮ ᱟᱞᱮ ᱥᱮᱱ ᱫᱚ ᱵᱟᱹᱱᱩᱜᱼᱟ, ᱥᱩᱫᱩ ᱵᱤᱨ ᱜᱮ ᱾ ᱵᱤᱨ ᱢᱟᱱᱮ ᱵᱩᱨᱩ ᱫᱚ ᱟᱹᱞᱤᱧ ᱦᱚᱸ ᱚᱱᱠᱟ ᱫᱚ ᱵᱟᱹᱞᱤᱧ ᱧᱮᱞ ᱟᱠᱟᱜᱼᱟ, ᱵᱟᱹᱞᱤᱧ ᱫᱟᱬᱟ ᱵᱟᱲᱟ ᱟᱠᱟᱜᱼᱟ ᱵᱩᱨᱩ ᱥᱮᱫ ᱫᱟᱬᱟᱱ ᱫᱚ ᱵᱟᱹᱞᱤᱧ ᱪᱟᱞᱟᱣ ᱠᱟᱱᱟ ᱾ ᱟᱨ ᱟᱞᱮ ᱥᱮᱫ ᱨᱮᱛᱚ ᱵᱟᱹᱱᱩᱜᱼᱟ, ᱱᱚᱛᱮ ᱢᱟᱱᱮ ᱟᱹᱰᱤ ᱥᱟᱺᱜᱤᱧ ᱥᱟᱺᱜᱤᱧ ᱨᱮ ᱢᱮᱱᱟᱜᱼᱟ ᱾
ᱟᱪᱪᱷᱟ ᱟᱫᱚ ᱚᱱᱛᱮᱱ ᱠᱚ ᱟᱯᱮ ᱴᱚᱴᱷᱟ ᱠᱚᱨᱮᱱ ᱢᱟᱱᱮ ᱡᱟᱦᱟᱸᱭ ᱠᱚ ᱜᱤᱨᱟᱹ ᱵᱟᱥ ᱠᱟᱛᱮ ᱢᱮᱱᱟᱜ ᱠᱚᱣᱟ ᱟᱫᱚ ᱪᱟᱥ-ᱵᱟᱥ ᱠᱟᱛᱮᱫ ᱜᱮᱠᱚ ᱟᱹᱥᱩᱞᱚᱜ ᱠᱟᱱᱟ? ᱥᱮ ᱚᱱᱠᱟ ᱟᱨᱚ ᱚᱱᱮ ᱡᱮᱢᱚᱱ ᱱᱤᱛᱚᱜ ᱢᱟ ᱚᱠᱟᱨᱮ ᱦᱟᱱᱮ ᱪᱮᱱᱱᱟᱭ ᱪᱮᱱᱱᱟᱭ ᱚᱱᱠᱟ ᱠᱚ ᱠᱟᱹᱢᱤ ᱠᱚᱠᱚ ᱪᱟᱞᱟᱣ ᱵᱟᱲᱟᱜ ᱠᱟᱱᱟ?
ᱦᱮᱸ ᱢᱟᱱᱮ ᱮᱸ ᱠᱟᱹᱢᱤ ᱦᱚᱸᱠᱚ ᱪᱟᱞᱟᱜ ᱠᱟᱱᱟ, ᱵᱟᱦᱨᱮ ᱥᱮᱱ ᱠᱟᱹᱢᱤ ᱦᱚᱸᱠᱚ ᱪᱟᱞᱟᱜ ᱠᱟᱱᱟ ᱾ ᱟᱨ ᱪᱮ ᱠᱟᱹᱢᱤ ᱠᱟᱛᱮᱫ ᱟᱹᱛᱩᱳ ᱨᱮᱦᱚᱸ ᱠᱟᱹᱢᱤ ᱠᱚ ᱧᱟᱢᱚᱜ ᱜᱮᱭᱟ, ᱚᱱᱟ ᱠᱚᱨᱮ ᱦᱚᱸ ᱡᱟᱦᱟᱸᱭ ᱡᱩᱫᱤ ᱠᱟᱹᱢᱤᱟᱭ ᱚᱱᱟ ᱠᱚᱨᱮ ᱫᱚ ᱢᱟᱱᱮ ᱥᱚᱯᱛᱟᱦᱚ ᱨᱮ ᱯᱮᱢᱮᱴ ᱛᱚ ᱥᱚᱯᱛᱟᱦᱚᱨᱮ ᱯᱮᱢᱮᱱᱴ ᱠᱚ ᱧᱟᱢᱟ ᱾ ᱟᱨ ᱵᱟᱨᱦᱨᱮ ᱨᱮᱫᱚ ᱠᱟᱹᱴᱤᱡ ᱦᱮᱸ ᱵᱟᱨᱦᱨᱮ ᱨᱮ ᱛᱟᱦᱮᱸ ᱠᱟᱛᱮᱫ ᱫᱚ ᱠᱟᱹᱴᱤᱡ ᱯᱚᱭᱥᱟ ᱠᱚ ᱫᱚᱦᱚ ᱫᱟᱲᱮᱭᱟᱜᱼᱟ ᱾
ᱫᱚᱦᱚ ᱫᱟᱲᱮᱭᱟᱜᱼᱟ ᱠᱚ ᱾
ᱦᱩᱸ ᱟᱨ ᱟᱹᱛᱩᱳ ᱨᱮᱫᱚ ᱠᱟᱛᱷᱟ ᱦᱩᱭᱩᱜ ᱠᱟᱱᱟ ᱥᱚᱯᱛᱟᱦᱚᱨᱮ ᱦᱚᱳᱭᱛᱳ ᱦᱟᱡᱟᱨ ᱴᱟᱠᱟᱭ ᱧᱟᱢ ᱠᱮᱭᱟ, ᱚᱸᱰᱮ ᱚᱸᱰᱮ ᱠᱷᱚᱱᱟᱜ ᱢᱟᱱᱮ ᱡᱟ ᱜᱮ ᱥᱚᱵᱽᱡᱤ ᱠᱚᱜᱮ
ᱦᱳᱭ, ᱢᱤᱫ ᱥᱚᱯᱛᱟᱦᱚ ᱨᱮᱭᱟᱜ ᱤᱭᱟᱹ ᱥᱚᱝᱥᱟᱨ ᱴᱟᱜ ᱱᱩᱨ ᱠᱚᱛᱮ ᱡᱤᱭᱚᱱ ᱠᱚ ᱠᱷᱟᱸᱰᱟᱣ ᱤᱫᱤᱭᱮᱫᱼᱟ ᱾ ᱦᱳᱭ ᱦᱳᱭ ᱾
ᱟᱨ ᱵᱟᱠᱷᱟᱡ ᱢᱟ ᱵᱟᱭ ᱤᱭᱟᱹᱜᱼᱟ ᱩᱱᱠᱩᱣᱟᱜ ᱢᱟᱱᱮ ᱥᱚᱝᱥᱟᱨ ᱵᱟᱝ ᱪᱟᱞᱟᱜᱼᱟ᱾ ᱟᱨ ᱵᱟᱨᱦᱨᱮ ᱫᱤᱥᱚᱢ ᱪᱟᱞᱟᱣ ᱞᱮᱱᱠᱷᱟᱱ ᱦᱚᱸ, ᱦᱮᱸ ᱪᱟᱞᱟᱜ ᱜᱮᱭᱟ ᱠᱚ ᱠᱚᱢ ᱠᱚᱢ ᱟᱨ ᱟᱞ ᱥᱮᱱ ᱫᱚ ᱾
ᱟᱪᱪᱷᱟ ᱜᱚᱝᱠᱮ ᱛᱟᱦᱚᱞᱮ ᱱᱤᱛᱚᱜ ᱢᱟ ᱚᱠᱛᱚ ᱠᱚᱢᱟ ᱦᱩᱭ ᱡᱟᱣᱨᱟᱭᱮᱱ ᱛᱟᱞᱟᱝᱼᱟ, ᱦᱮᱸᱥᱮ ᱵᱟᱝ ᱟᱫᱚ ᱠᱟᱛᱷᱟ ᱞᱟᱡ ᱠᱮᱪᱮᱫᱟ ᱟᱨᱚ ᱫᱚᱦᱲᱟ ᱞᱟᱝ ᱧᱟᱯᱟᱢ ᱨᱩᱣᱟᱹᱲᱚᱜᱼᱟ ᱥᱮ ᱪᱮᱫ ᱞᱮᱠᱟ? ᱟᱪᱪᱷᱟ ᱴᱷᱤᱠᱜᱮᱭᱟ ᱛᱚᱵ ᱢᱟ ᱛᱟᱦᱮᱞᱮ ᱥᱟᱹᱜᱩᱱ ᱡᱚᱦᱟᱨ ᱦᱮᱸᱥᱮ?
ᱦᱮᱸ ᱦᱮᱸ ᱥᱟᱹᱜᱩᱱ ᱡᱚᱦᱟᱨ᱾